ᱦᱮᱞᱳ ᱫᱤ ᱟᱡᱚᱢ ᱧᱟᱢᱚᱜ ᱠᱟᱱᱟ?
ᱦᱮᱸ ᱦᱮᱸ ᱟᱸᱡᱚᱢᱚᱜ ᱠᱟᱱᱟ ᱢᱟ ᱞᱟᱹᱭ ᱢᱮ
ᱦᱩᱸ ᱡᱚᱦᱟᱨ ᱜᱮ ᱫᱤᱫᱤ
ᱦᱮᱸ ᱡᱚᱦᱟᱨ ᱜᱮ ᱢᱟ ᱞᱟᱹᱭ ᱢᱮ
ᱦᱮ ᱞᱟ. ᱭ ᱫᱤᱧ ᱪᱮᱫ ᱠᱚᱢ ᱪᱮᱠᱟ ᱵᱟᱲᱟᱭ
ᱱᱚᱜᱼᱚᱭ ᱚᱲᱟᱜ ᱠᱚᱨᱮᱜᱮ ᱢᱮᱱᱟᱜ ᱟᱠᱟᱫᱤᱧᱟ ᱟᱢᱜᱮ ᱪᱮᱫ ᱮᱢ ᱪᱤᱠᱟᱹᱭᱮᱫᱟ?
ᱱᱚᱜᱚᱭ ᱫᱤ ᱚᱲᱟᱜ ᱠᱚᱲᱮ ᱚᱲᱟᱜ ᱠᱚᱨᱮᱜᱮ ᱟᱫᱚᱜᱚᱭ ᱫᱟᱜ ᱠᱚ ᱡᱚᱨᱚᱜ ᱠᱟᱱᱟ ᱛᱚ ᱟᱫᱚ ᱱᱚᱜᱼᱚᱭ ᱱᱤᱛᱚᱜ ᱡᱚᱢ ᱵᱟᱲᱟ ᱠᱟᱛᱮᱜ ᱫᱩᱲᱩᱵ ᱵᱟᱲᱟ ᱦᱩᱭ ᱠᱟᱱ ᱜᱮᱭᱟ ᱟᱢ ᱜᱮ ᱫᱤ ᱚᱠᱟᱮᱠᱟ ᱡᱚᱢ ᱵᱟᱲᱟ ᱠᱮᱫᱟ ᱥᱮ ᱟᱣᱨᱤ?
ᱦᱮᱸ ᱡᱚᱢ ᱠᱚᱫᱚ ᱦᱳᱭ ᱟᱠᱟᱱᱟ ᱱᱚᱜᱼᱚᱭ ᱱᱤᱛᱚᱜ ᱜᱤᱧ ᱡᱚᱢ ᱠᱮᱫᱟ
ᱟᱪᱪᱷᱟ ᱛᱚ ᱚᱲᱟᱜ ᱠᱚ ᱨᱮ ᱛᱟᱦᱚᱞᱮ ᱚᱠᱟ ᱠᱚᱞ ᱠᱟᱜ ᱠᱮᱭᱟ
ᱦᱮᱸ ᱱᱟᱯᱟᱭ ᱜᱮ ᱢᱮᱱᱟᱜ ᱟᱠᱟᱫ ᱞᱮᱭᱟ
ᱟᱯ ᱪᱷᱟ ᱦᱮᱸ ᱛᱚ ᱩᱸ ᱫᱤ ᱛᱟᱦᱮ ᱦᱮᱸ ᱫᱤ
ᱦᱮᱸ ᱞᱟᱹᱭ ᱫᱤᱧ ᱡᱮ ᱮᱸ ᱟᱯᱮ ᱟᱹᱛᱩ ᱵᱟ ᱟᱛᱩ ᱴᱚᱞᱟ ᱠᱚᱨᱮ ᱪᱮᱫ ᱪᱮᱫ ᱯᱟᱛᱟ ᱠᱚ ᱟᱯᱮ ᱥᱮᱫ ᱦᱩᱭᱩᱠᱚᱜᱼᱟ?
ᱟᱪᱪᱷᱟ ᱯᱟᱛᱟ ᱦᱮᱸ ᱫᱤ ᱛᱟᱦᱞᱮ ᱯᱟᱛᱟ ᱵᱚᱞᱛᱮ ᱫᱚ ᱱᱚᱭ ᱡᱚᱠᱷᱚᱱ ᱟᱢᱵᱟᱵᱚᱛᱤ ᱠᱚ ᱦᱩᱭᱩᱜ ᱜᱮᱭᱟ ᱚᱱᱟ ᱥᱚᱢᱚᱭ ᱠᱟᱱᱴᱷᱟᱲ ᱯᱚᱨᱚᱵᱽ ᱠᱚ ᱦᱩᱭᱩᱜ ᱜᱮᱭᱟ᱾ ᱛᱚ ᱠᱟᱱᱴᱷᱟᱲ ᱯᱚᱨᱚᱵᱽ ᱦᱚᱸ ᱢᱤᱫᱴᱟᱝ ᱥᱩᱨ ᱨᱮᱜᱮ ᱦᱳᱭᱳᱜ ᱜᱮᱭᱟ ᱠᱷᱩᱵ ᱮᱠᱴᱟ ᱢᱟᱱᱮ ᱥᱩᱨ ᱨᱮ ᱦᱚᱸ ᱵᱟᱝ ᱟᱨ ᱠᱷᱚᱵ ᱥᱟᱺᱜᱤᱧ ᱦᱚᱸ ᱵᱟᱝ ᱛᱚ ᱠᱟᱱᱴᱷᱟ ᱯᱚᱨᱚᱵᱽ ᱨᱮ ᱚᱱᱟ ᱯᱟᱛᱟ ᱦᱩᱭᱩᱜ ᱜᱮᱭᱟ ᱛᱟᱨᱯᱚᱨᱮ ᱠᱷᱟᱫᱟᱨᱟᱱᱤ ᱯᱟᱛᱟ ᱡᱟᱦᱟᱸ ᱠᱚ ᱞᱟᱹᱭᱟ ᱚᱱᱟ ᱠᱷᱟᱸᱫᱟᱨᱟᱱᱤ ᱚᱸᱰᱮ ᱦᱩᱭᱩᱜ ᱜᱮᱭᱟ᱾ ᱟᱨ ᱟᱨᱚ ᱟᱹᱰᱤ ᱨᱚᱠᱚᱢᱟᱜ ᱯᱟᱛᱟ ᱠᱚᱫᱚ ᱦᱩᱭ ᱵᱟᱲᱟᱜ ᱜᱮᱭᱟ ᱠᱤᱱᱛᱩ ᱤᱧ ᱫᱚ ᱩᱱᱟᱹᱜᱴᱟ ᱫᱚ ᱚᱱᱟ ᱠᱚᱨᱮ ᱫᱚ ᱩᱸ ᱡᱚᱨᱟ ᱠᱚ ᱵᱟᱹᱱᱩᱜ ᱜᱮᱧᱟ ᱛᱟᱦᱚᱞᱮ ᱫᱤ ᱚᱱᱟ ᱠᱚᱫᱚ ᱤᱧ ᱵᱟᱹᱧ ᱵᱟᱲᱟᱭ ᱜᱮᱭᱟ ᱩᱱᱟᱹᱜ ᱫᱚ ᱛᱟᱦᱮ ᱟᱢᱜᱮ ᱫᱤ ᱚᱠᱟᱞᱮᱠᱟ ᱟᱯᱮ ᱥᱮᱫ ᱠᱚᱨᱮ ᱪᱮᱫ ᱯᱟᱛᱟ ᱠᱚ ᱦᱩᱭᱩᱜ ᱜᱮᱭᱟ?
ᱦᱮᱸ ᱟᱞᱮᱥᱮᱫ ᱫᱚ ᱚᱱᱮ ᱵᱷᱚᱠᱛᱟ ᱯᱟᱛᱟ ᱦᱳᱭᱳᱜ ᱜᱮᱭᱟ ᱟᱨ ᱡᱟᱦᱟᱸ ᱮᱜ ᱮ ᱟᱹᱰᱤ ᱟᱹᱰᱤ ᱨᱚᱠᱚᱢ ᱯᱟᱛᱟ ᱠᱚᱞᱮ ᱫᱚᱦᱚᱭ ᱜᱮᱭᱟ ᱮᱱᱮᱡ ᱦᱮᱯᱨᱟᱣ ᱠᱚᱞᱮ ᱫᱚᱦᱚᱭ ᱜᱮᱭᱟ᱾ ᱵᱚᱞᱪ ᱟᱨ ᱛᱟᱯᱚᱨᱮ ᱚᱱᱮ ᱠᱚᱢᱯᱤᱴᱤᱥᱚᱱ ᱮᱱᱮᱡ ᱠᱚᱞᱮ ᱫᱚᱦᱚᱭ ᱜᱮᱭᱟ ᱯᱚᱨᱚᱵᱽ ᱮᱱᱮᱡ ᱾
ᱦᱮᱸ ᱦᱮᱸ ᱫᱤ ᱾
ᱠᱚᱞᱮ ᱫᱚᱦᱚᱭᱟ, ᱟᱨ ᱚᱡᱚᱜ ᱦᱚᱡᱚᱜ ᱛᱚᱠᱷᱚᱱ ᱠᱚ ᱯᱷᱟᱥᱴ ᱥᱮᱠᱮᱱᱰᱚᱜᱼᱟ ᱚᱱᱟ ᱫᱚ ᱥᱩᱠᱨᱤ ᱞᱮ ᱮᱢᱟ ᱠᱚᱣᱟ ᱚᱱᱮ ᱚᱸ ᱠᱚᱢᱯᱤᱴᱤᱥᱚᱱ ᱞᱮ ᱫᱚᱦᱚᱭ ᱜᱮᱭᱟ ᱾
ᱟᱪᱪᱷᱟ ᱟᱪᱪᱷᱟ, ᱦᱮᱸ ᱛᱚᱵᱮ ᱾ ᱟᱞᱮ ᱥᱮᱫ ᱦᱚᱸ ᱱᱚᱜ-ᱚᱭ ᱱᱚᱝᱠᱟ ᱠᱚᱢᱯᱤᱴᱤᱥᱮᱱ ᱠᱚᱫᱚ ᱦᱩᱭ ᱵᱟᱲᱟᱜ ᱜᱮᱭᱟ ᱢᱟᱡᱷᱮ ᱢᱚᱫᱽᱫᱷᱮ ᱠᱚᱨᱮ ᱾ ᱡᱟᱦᱟᱸ ᱟᱢᱮᱢ ᱞᱟᱹᱭ ᱠᱮᱫᱟ ᱵᱷᱚᱠᱛᱟ ᱯᱟᱛᱟ, ᱛᱚ ᱚᱱᱟ ᱵᱷᱚᱠ ᱛᱟ ᱯᱟᱛᱟ ᱫᱚ ᱟᱞᱮ ᱥᱮᱫ ᱨᱮᱦᱚᱸ ᱱᱚᱝᱠᱟ ᱦᱳᱭ ᱫᱚ ᱦᱳᱭ ᱵᱟᱲᱟᱜ ᱜᱮᱭᱟ ᱟᱨ ᱦᱟᱢᱮᱥᱟ ᱜᱮ ᱦᱳᱭᱳᱜ ᱜᱮᱭᱟ ᱾ ᱟᱨ ᱛᱟᱨ ᱯᱚᱨᱮ ᱯᱟᱛᱟ ᱠᱚᱫᱚ ᱡᱟᱦᱟᱸ ᱠᱚᱢᱯᱤᱴᱤᱥᱮᱱ ᱡᱟᱦᱟᱸᱢ ᱞᱟᱹᱭ ᱦᱚᱪᱚᱭᱮᱫᱟ, ᱠᱚᱢᱯᱤ ᱥᱚᱱ ᱦᱚᱸ ᱦᱩᱭᱩᱜ ᱜᱮᱭᱟ ᱚᱸᱰᱮ ᱾ ᱛᱚ ᱠᱷᱩᱵ ᱮᱠᱴᱟ ᱟᱞᱮ ᱱᱚᱛᱮ ᱫᱚ ᱯᱟᱨᱴᱤᱥᱤᱯᱮᱴ ᱫᱚ ᱢᱟᱱᱮ ᱵᱟᱠᱚ ᱚᱝᱥᱚᱜᱨᱚᱦᱚᱱ ᱜᱮᱭᱟ ᱾ ᱴᱷᱤᱠ ᱟᱪᱷᱮ ᱟᱨ ᱡᱮ ᱠᱚᱴᱟ ᱜᱮᱠᱚ ᱚᱝᱥᱚᱜᱨᱚᱦᱚᱱ ᱜᱮᱭᱟ ᱠᱚ ᱢᱟᱱᱮ ᱯᱮ ᱯᱩᱱ ᱫᱚᱞ, ᱛᱚ ᱟᱞᱮ ᱦᱚᱸ ᱚᱱᱠᱟ ᱜᱮ ᱾ ᱡᱚᱠᱷᱚᱱ ᱠᱚ ᱯᱷᱟᱥ ᱥᱮᱠᱮᱱᱚᱜ ᱟᱠᱚ ᱛᱚ ᱟᱞᱮ ᱫᱚ ᱱᱚᱜ-ᱚ ᱱᱚᱝᱠᱟ ᱥᱩᱠᱨᱤ ᱫᱚ ᱵᱟᱝᱜᱮ ᱟᱞᱮ ᱫᱚ ᱱᱚᱜ-ᱚᱭ ᱯᱚᱭᱥᱟ ᱜᱮᱞᱮ ᱮᱢ ᱵᱟᱲᱟ ᱠᱚᱜᱮᱭᱟᱞᱮ ᱠᱚᱭ ᱠᱚ ᱜᱮᱭᱟ ᱾
ᱦᱮ ᱚᱱᱮ ᱵᱷᱚᱠᱛᱟ ᱯᱟᱛᱟ ᱦᱚᱸ ᱦᱩᱭᱩᱜ ᱜᱮᱭᱟ ᱟᱫᱚ ᱚᱱᱟ ᱵᱷᱚᱠᱛᱟ ᱯᱟᱛᱟ ᱨᱮᱫᱚ ᱡᱟᱦᱟᱭ ᱨᱮᱱ ᱵᱷᱚᱠᱛᱟ ᱵᱚᱸᱜᱟ ᱠᱚ ᱛᱟᱦᱮᱱᱟ ᱥᱮ ᱟᱫᱚ ᱩᱱᱠᱩ ᱜᱮ ᱡᱟᱦᱟᱸ ᱦᱟᱱᱮ ᱪᱮ ᱛᱟᱱ ᱨᱮ ᱮᱸ ᱢᱟᱫ ᱢᱟᱫ ᱞᱮᱠᱟ ᱰᱟᱰᱚᱢ ᱞᱮᱠᱟ ᱠᱚ ᱵᱮᱱᱟᱣ ᱠᱟᱜᱼᱟ ᱟᱨ ᱚᱸᱰᱮ ᱜᱮ ᱦᱟᱨᱛᱟ ᱨᱮᱠᱚ ᱠᱟᱹᱵᱩᱜ ᱠᱚᱣᱟ ᱠᱚ ᱟᱨ ᱠᱚ ᱩᱰᱟᱹᱣ ᱠᱚᱣᱟ ᱠᱚ, ᱚᱱᱮ ᱚᱱᱠᱟ ᱾
ᱦᱮᱸ ᱦᱮᱸ, ᱦᱮᱸ ᱫᱤ ᱟᱞᱮᱥᱮᱫ ᱦᱚᱸ ᱱᱚ ᱱᱚᱝᱠᱟ ᱜᱮ ᱦᱩᱭᱩᱜ ᱜᱮᱭᱟ ᱾ ᱟᱨ
ᱟᱹᱰᱤ ᱨᱚᱠᱚᱢ ᱡᱤᱱᱤᱥ ᱠᱚᱠᱚ ᱤᱫᱤᱭᱟᱠᱚ ᱟᱨ ᱥᱟᱺᱜᱤᱧ ᱥᱟᱺᱜᱤᱧ ᱨᱮᱱ ᱦᱚᱲ ᱦᱚᱠᱚ ᱪᱟᱞᱟᱜ ᱟᱠᱚ ᱧᱮ ᱧᱮᱞ ᱾
ᱟᱪᱪᱷᱟ ᱦᱮᱸ ᱛᱚ ᱾
ᱟᱨ ᱱᱚᱜᱼᱚᱭ ᱡᱮᱸ ᱢᱟᱹᱭ ᱞᱟᱹᱭ ᱫᱟᱹᱧ ᱡᱮ ᱱᱚᱜᱼᱚᱭ ᱡᱮ ᱯᱟᱛᱟ, ᱯᱟᱛᱟ ᱠᱚ ᱦᱩᱭᱩᱜ ᱠᱟᱱᱟ ᱦᱮᱸᱥᱮ ᱟᱨ ᱱᱚᱜᱼᱚᱭ ᱦᱟᱺᱰᱤ ᱯᱟᱹᱣᱨᱟᱹ ᱠᱚ ᱠᱚ ᱟᱠᱷᱨᱤᱧ ᱫᱟ ᱚᱱᱟᱠᱤ, ᱚᱱᱟᱠᱤ ᱵᱷᱟᱞᱮ ᱦᱩᱭᱩᱜ ᱠᱟᱱᱟ ᱚᱱᱟ? ᱠᱚ ᱤᱫᱤ ᱠᱟᱛᱮᱜ ᱠᱟᱹᱴᱤᱡ ᱡᱩᱫᱤᱢ ᱞᱟᱹᱭ ᱠᱮᱭᱟ ᱵᱷᱟᱹᱜᱮ ᱠᱚᱜᱼᱟ ᱾
ᱟᱪᱪᱷᱟ, ᱦᱮᱸ ᱫᱤ ᱛᱚ ᱤᱧ ᱦᱚᱸ ᱚᱱᱟ ᱵᱤᱥᱚᱭ ᱠᱚᱨᱮ ᱫᱚ ᱩᱱᱟᱹᱜ ᱴᱟ ᱫᱚ ᱡᱚᱲᱟᱣ ᱵᱟᱹᱱᱩᱜ ᱞᱤᱧᱟ ᱟᱨ ᱚᱱᱟ ᱫᱚ ᱩᱱᱟᱹᱜ ᱴᱟ ᱫᱚ ᱵᱟᱹᱧ ᱵᱟᱲᱟᱭ ᱜᱮᱭᱟ ᱾ ᱠᱤᱱᱛᱩ ᱡᱟᱦᱟᱸ ᱛᱤᱱᱟᱹᱜ ᱴᱩᱠᱩ ᱵᱟᱲᱟᱭ ᱤᱧ ᱫᱤᱭᱮ ᱛᱚ ᱦᱟᱺᱰᱤ ᱯᱟᱹᱣᱨ ᱫᱚ ᱦᱚᱪᱷᱮ ᱟᱵᱚᱨᱮᱱ ᱡᱟᱦᱟᱸᱭ ᱟᱨ ᱩᱱ ᱨᱮᱱ ᱫᱟᱨᱮ ᱛᱟᱠᱚ ᱩᱱ ᱠᱚ ᱛᱟᱦᱮᱸ ᱠᱟᱱᱟ ᱠᱚ ᱵᱚᱲᱚ ᱵᱟᱵᱟ ᱛᱟᱠᱚ ᱢᱟᱨᱮ ᱦᱟᱯ ᱥᱟᱱᱟᱢ ᱠᱚ ᱡᱟᱦᱟᱸᱭ ᱠᱚᱠᱚ ᱛᱟᱦᱮᱸ ᱠᱟᱱᱟ ᱱᱚᱣᱟ ᱠᱚᱫᱚ ᱩᱱᱫᱤᱱ ᱫᱚᱠᱚ ᱵᱮᱵᱚᱦᱟᱨ ᱵᱟᱲᱟᱭᱮᱫ ᱛᱟᱦᱮᱸᱫᱼᱟ ᱾ ᱟᱨ ᱱᱚᱣᱟ ᱠᱚᱫᱚ ᱩᱱᱫᱤᱱ ᱨᱮᱜᱮ ᱠᱚ ᱴᱷᱤᱠ ᱛᱟᱦᱮᱸ ᱠᱟᱱᱟ ᱱᱤᱭᱟᱹ ᱥᱚᱢᱚᱭ ᱡᱟᱦᱟᱸ ᱱᱚᱜ-ᱚ ᱱᱚᱝᱠᱟ ᱪᱞᱩ ᱠᱟᱱᱟ ᱠᱷᱩᱵ ᱜᱮ ᱢᱟᱱᱮ ᱚᱛᱤᱨᱤᱠ ᱛᱚ ᱡᱟᱦᱟ ᱟᱸᱼᱼ ᱠᱚ ᱠᱚᱨᱟᱣ ᱫᱟᱠᱚ ᱟᱫᱚ ᱚᱱᱟᱜᱮ ᱠᱟᱹᱴᱤᱡ ᱴᱷᱤᱠ ᱫᱚ ᱱᱤᱛᱚᱜ ᱫᱚ ᱵᱟᱝ ᱢᱚᱱᱮᱜ ᱠᱟᱱᱟ ᱠᱤᱱᱛᱩ ᱡᱟᱦᱟᱸ ᱟᱵᱚ ᱫᱚ ᱱᱚᱭ ᱱᱚᱝᱠᱟ ᱵᱚᱸᱜᱟ ᱵᱩᱨᱩ ᱠᱚ ᱵᱟ ᱵᱚᱱ ᱟᱢ ᱮᱸ ᱱᱚᱣᱟ ᱵᱚᱱ ᱵᱮᱵᱚᱦᱟᱨᱟ ᱪᱚᱰᱚᱨ ᱵᱟᱲᱟᱭᱟᱢ ᱠᱚᱫᱚ ᱡᱟᱭᱦᱳᱠ ᱴᱷᱤᱠ ᱜᱮᱭᱟ, ᱠᱤᱱᱛᱩ ᱱᱤᱛᱚᱜ ᱫᱚ ᱩᱱᱫᱤᱱ ᱞᱮᱠᱟ ᱚᱱᱠᱟ ᱫᱚ ᱵᱟᱝ ᱾ ᱢᱟᱱᱮ ᱱᱚᱜᱼᱚᱭ ᱱᱚᱝᱠᱟ ᱠᱚ ᱧᱩᱭ ᱫᱟᱠᱚ ᱵᱩᱞ ᱜᱤᱰᱤ ᱠᱚᱜ ᱠᱟᱱᱟ ᱠᱚ ᱛᱟᱨᱯᱚᱨᱮ ᱡᱟᱦᱟᱸᱨᱮ ᱛ ᱨᱮᱠᱚ ᱜᱤᱛᱤᱡ ᱵᱟᱲᱟᱜ ᱠᱟᱱᱟ ᱠᱚ ᱾ ᱛᱚ ᱚᱱᱟ ᱡᱤᱱᱤᱥᱴᱟᱜ ᱫᱤ ᱤᱧ ᱫᱚ ᱴᱷᱤᱠ ᱫᱚ ᱵᱟᱹᱧ ᱢᱚᱱᱮ ᱜᱮᱭᱟ ᱾ ᱛᱟᱦᱞᱮ ᱟᱢ ᱫᱚ ᱫᱤ ᱚᱠᱟ ᱞᱮᱠᱟ?
ᱮᱸᱝ ᱦᱮᱸ ᱱᱚᱜ-ᱚᱭ ᱟᱵᱚ ᱨᱮᱱ ᱯᱤᱞᱪᱩ ᱦᱟᱲᱟᱢ ᱯᱤᱞᱪᱩ ᱵᱩᱰᱷᱤ ᱢᱟ ᱩᱱᱠᱤᱱ ᱢᱟᱠᱤᱱ ᱞᱟᱹᱭ ᱦᱚᱴᱚ ᱟᱠᱟᱫᱟ ᱡᱮ ᱵᱚᱸᱜᱟ ᱵᱩᱨᱩ ᱞᱟᱹᱜᱤᱫ ᱚᱱᱟ ᱠᱚᱫᱚ ᱞᱟᱠ ᱛᱤᱜᱼᱟ ᱥᱮ ᱱᱚᱣᱟ ᱠᱚᱵᱚ ᱵᱮᱵᱚᱦᱟᱨ ᱫᱟᱲᱮᱭᱟᱜᱼᱟ ᱦᱟᱺᱰᱤ ᱠᱚᱫᱚ ᱾ ᱟᱨ ᱱᱮᱛᱟᱨ ᱢᱟ ᱧᱮᱞ ᱤᱫᱟᱹᱧ ᱡᱮ ᱦᱟᱴ, ᱯᱟᱛ ᱛᱟ ᱟᱨ ᱡᱟᱦᱟᱸ ᱦᱚᱨ ᱫᱷᱟᱨᱮ ᱠᱚᱨᱮ ᱫᱟᱨᱮ ᱵᱩᱴᱟᱹ ᱠᱚᱨᱮ ᱠᱚ ᱟᱠᱷᱨᱤᱧ ᱫᱟ ᱚᱱᱟ ᱠᱚᱫᱚ ᱮᱠᱪᱩᱭᱮᱞᱤ ᱚᱱᱟ ᱠᱚᱫᱚ ᱵᱟᱝ ᱩᱪᱤᱛᱚᱜ ᱠᱟᱱᱟ ᱦᱮᱸᱥᱮ ᱾ ᱟᱸ ᱤᱧ ᱮᱢ ᱚᱨᱮᱥᱴᱟᱨ ᱠᱤᱢᱵᱟ ᱡᱟᱦᱟᱸ ᱯᱟᱛᱟ ᱦᱳᱭᱳᱜ ᱠᱟᱱᱟ ᱚᱱᱟ ᱠᱚᱨᱮ ᱟᱠᱷᱨᱤᱧ ᱫᱟᱠᱚ ᱟᱨ ᱮᱸ ᱡᱟᱦᱟᱸᱭ ᱧᱩ-ᱧᱩ ᱦᱚᱲ ᱠᱚ ᱧᱩ ᱠᱟᱛᱮᱜ ᱚᱲᱟᱜ ᱨᱮ ᱚᱥᱟᱱᱛᱤ ᱦᱩᱭᱩᱜ ᱠᱟᱱᱟ, ᱠᱷᱟᱹᱯ ᱨᱤᱜ ᱠᱟᱱᱟ ᱠᱚ ᱥᱩᱞᱩᱠ ᱛᱮ ᱵᱟᱝ ᱠᱚ ᱛᱟᱦᱮᱸ ᱫᱟᱲᱮᱭᱟᱜ ᱠᱟᱱᱟ ᱾ ᱚᱱᱟ ᱠᱚᱫᱚ ᱮᱠᱪᱩᱭᱮᱞᱤ ᱵᱟᱝ ᱜᱮ ᱵᱟᱝ ᱟᱠᱷᱨᱤᱧ ᱞᱮᱠᱷᱟᱱ ᱜᱮ ᱵᱮᱴᱟᱨᱚᱜᱼᱟ। ᱟᱨ ᱡᱟᱦᱟᱸ ᱵᱟᱨ ᱵᱚᱭᱦᱟ ᱼᱼ ᱯᱮ ᱵᱚᱭᱦᱟ ᱠᱚ ᱛᱟᱦᱮᱱ ᱠᱟᱱᱟ ᱥᱮ, ᱡᱟᱦᱟᱸ ᱠᱚᱠᱚ ᱧᱩ ᱼᱼ ᱠᱟᱜ ᱠᱟᱱᱟ ᱾ ᱧᱩ ᱠᱟᱛᱮᱫ ᱚᱲᱟᱜ ᱨᱮᱠᱚ ᱦᱤᱡᱩᱜᱼᱟ ᱟᱨ ᱡᱩᱫᱟᱹᱜ ᱠᱟᱱᱟ ᱠᱚ, ᱢᱤᱫ ᱼᱼ ᱴᱷᱮᱱ ᱫᱚ ᱵᱟᱝ ᱠᱚ ᱛᱟᱦᱮᱱ ᱠᱟᱱᱟ ᱾ ᱟᱨ ᱧᱩ ᱠᱟᱛᱮ ᱟᱠᱚ ᱨᱮᱱ ᱮᱨᱟ ᱩᱨᱩ ᱠᱚ ᱞᱟᱜᱟᱭᱮᱫ ᱠᱚᱣᱟ ᱠᱚ।
ᱦᱮᱸ ᱫᱤ ᱦᱮᱸ ᱾
ᱚᱱᱠᱟ, ᱚᱱᱟ ᱫᱚ ᱵᱟᱝ ᱠᱟᱱᱟ ᱧᱩ ᱧᱩ ᱫᱚ ᱦᱮᱸ ᱧᱩ ᱫᱚ ᱡᱮ ᱵᱚᱸᱜᱟ ᱥᱟᱨᱮᱡ ᱦᱮᱸ ᱥᱮ ᱵᱚᱸᱜᱟ ᱪᱤᱨᱚᱲ ᱥᱟᱨᱮᱡ ᱧᱩ ᱫᱚ ᱵᱷᱟᱞᱤ ᱜᱮᱭᱟ ᱾ ᱢᱮᱱᱠᱷᱟᱱ ᱚᱱᱠᱟ ᱟᱹᱛᱷᱟᱹᱨᱤ ᱧᱩ ᱫᱚ ᱵᱟᱝ ᱵᱷᱟᱹᱞᱤᱭᱟ।
ᱟᱪᱪᱷᱟ ᱦᱮᱸ ᱛᱚ ᱫᱤ ᱾ ᱛᱟᱦᱟᱞᱮ ᱫᱤ ᱞᱟᱹᱭᱫᱟᱹᱧ ᱛᱟᱦᱟᱞᱮ ᱟᱯᱮᱥᱮᱫ ᱠᱚᱨᱮ ᱫᱚ ᱡᱟᱦᱟᱱᱟᱜ ᱡᱚᱠᱷᱚᱱ ᱯᱚᱨᱚᱵᱽ ᱯᱟᱹᱞᱤ ᱠᱚ ᱦᱩᱭᱩᱜ ᱜᱮᱭᱟ ᱛᱟᱦᱟᱞᱮ ᱚᱨᱜᱮᱥᱴᱟᱨ ᱠᱚ ᱛᱟᱦᱟᱞᱮ ᱟᱯᱮ ᱥᱮᱫ ᱫᱚ ᱦᱩᱭᱩᱜ ᱦᱩᱭᱩᱜ ᱜᱮᱭᱟ ᱥᱮ ᱵᱟᱝ ᱦᱩᱭᱩᱜ ᱜᱮᱭᱟ?
ᱦᱮᱸ ᱾ ᱚᱨᱠᱮᱥᱴᱟᱨ ᱫᱚ ᱟᱞᱮ ᱟᱛᱩ ᱨᱮᱫᱚ ᱚᱨᱠᱮᱥᱴᱟᱨ ᱠᱚᱫᱚ ᱵᱟᱝ ᱦᱩᱭᱩᱜ ᱜᱮᱭᱟ᱾ ᱟᱞᱮ ᱡᱟᱦᱟᱸ ᱥᱩᱨ ᱥᱳᱯ ᱼᱼ ᱯᱳᱨ ᱨᱮ ᱚᱨᱠᱮᱥᱴᱟᱨ ᱠᱚᱫᱚ ᱦᱳᱭᱳᱜ ᱜᱮᱭᱟ ᱾ ᱢᱮᱱᱠᱷᱟᱱ ᱚᱱᱟ ᱚᱨᱠᱮᱥᱴᱟᱨ ᱠᱚᱫᱚ ᱦᱳᱭ ᱨᱮᱱᱟᱜ ᱩᱪᱤᱛ ᱫᱚ ᱵᱟᱝ ᱠᱟᱱᱟ। ᱪᱮᱫᱟᱜ ᱥᱮ ᱱᱮᱛᱟᱨ ᱨᱮᱱ ᱟᱵᱚᱨᱮᱱ ᱵᱟᱹᱵᱩ ᱢᱟᱹᱭ ᱼᱼ ᱛᱟᱠᱚ ᱵᱮᱥᱤ ᱠᱟᱭᱛᱮ ᱡᱟᱦᱟᱸᱭ ᱰᱤᱡᱮ ᱮᱱᱮᱡ, ᱥᱮ ᱪᱷᱟᱹᱯᱨᱤ ᱮᱱᱮᱡ ᱠᱚ ᱮᱱᱮᱡ ᱮᱫᱟ ᱥᱮ ᱚᱱᱟ ᱠᱚᱫᱚ ᱵᱟᱝ ᱩᱪᱤᱫᱚᱜ ᱼᱼ ᱠᱟᱱ ᱜᱮᱭᱟ᱾ ᱡᱮᱦᱮᱛᱩ ᱟᱵᱚ ᱫᱚ ᱥᱟᱸ ᱥᱟᱱᱛᱟᱲ ᱥᱚᱢᱟᱡᱽ ᱨᱮᱱᱟᱜ ᱡᱚᱛᱚ ᱠᱤᱪᱷᱩ ᱟᱹᱨᱤᱪᱟᱹᱞᱤ ᱵᱚᱱ ᱤᱭᱟᱹᱭᱮᱫᱟ, ᱞᱮᱵᱮᱫ ᱞᱚᱴᱚᱢ ᱮᱫᱟ ᱾ ᱟᱨ ᱼᱼ ᱦᱮᱸ ᱵᱮᱥᱤ ᱠᱟᱭᱛᱮ ᱚᱱᱟ ᱮᱱᱮᱡ ᱨᱮᱜᱮ ᱵᱚ ᱡᱚᱯᱚᱲᱟᱣ ᱛᱟᱦᱮᱱ ᱠᱟᱱᱟ᱾ ᱛᱟᱦᱟᱞᱮ ᱟᱵᱚᱣᱟᱜ ᱛᱩᱢᱫᱟᱜ ᱴᱟᱢᱟᱠ ᱛᱮ ᱮᱱᱮᱡ ᱫᱚ ᱚᱠᱚᱭ ᱮᱱᱮᱡᱟᱭ? ᱟᱨ ᱚᱱᱟ ᱫᱚ ᱼᱼ ᱦᱮᱸ ᱡᱮ ᱱᱚᱜᱼᱚᱭ ᱮᱸ ᱯᱨᱳᱜᱨᱟᱢ ᱫᱚ ᱡᱩᱫᱤ ᱵᱟᱠᱚ ᱠᱚᱨᱟᱣ ᱠᱮᱭᱟ ᱵᱷᱟᱜᱮ ᱠᱚᱜᱼᱟ᱾
ᱦᱮᱸ ᱦᱮᱸ ᱾
ᱡᱟᱹᱥᱛᱤ ᱠᱟᱭᱛᱮ ᱡᱩᱫᱤ ᱡᱟᱛᱨᱟ ᱠᱚ ᱠᱚᱨᱟᱣ ᱠᱮᱭᱟ ᱠᱚ
ᱦᱮᱸ ᱾
ᱦᱮᱢ ᱮᱸ ᱥᱤᱧ ᱥᱤᱸᱜᱨᱟᱹᱭ ᱠᱚ ᱠᱚᱨᱟᱣ ᱠᱮᱭᱟ ᱛᱟᱦᱟᱞᱮ ᱠᱷᱟᱱ ᱥᱚᱢᱟᱡ ᱨᱮᱭᱟᱜ ᱡᱷᱚᱛᱚ ᱠᱤᱪᱷᱩ ᱡᱮ ᱪᱮᱫ ᱠᱚ ᱦᱩᱭᱩᱜ ᱠᱟᱱᱟ ᱵᱟᱝ ᱦᱩᱭᱩᱜ ᱠᱟᱱᱟ, ᱚᱱᱟ ᱛᱟᱞᱟ ᱛᱮᱢ ᱵᱟᱲᱟᱭ ᱧᱟᱢ ᱠᱮᱭᱟ, ᱧᱮᱞ
ᱦᱮᱸ ᱫᱤ, ᱦᱮᱸ ᱦᱮᱸ ᱾
ᱛᱟᱦᱟᱞᱮ ᱟᱯᱮ ᱥᱮᱫ ᱫᱚ ᱯᱨᱳᱜᱨᱟᱢ ᱠᱚ ᱦᱩᱭᱩᱜ ᱠᱟᱱᱟ ᱥᱮ ᱵᱟᱝ?
ᱵᱟᱝ ᱫᱤᱧ, ᱟᱞᱮ ᱥᱮᱫ ᱫᱚ ᱱᱚᱜᱼᱚᱭ ᱱᱚᱝᱠᱟ ᱯᱨᱳᱜᱨᱟᱢ ᱫᱚ ᱦᱩᱭ ᱵᱚᱞᱛᱮ ᱫᱚ ᱪᱮᱫ ᱞᱮᱠᱟ ᱟᱞᱮ ᱟᱛᱳ ᱨᱮᱫᱚ ᱵᱟᱝ ᱦᱩᱭ ᱵᱟᱲᱟᱜ ᱜᱮᱭᱟ। ᱟᱨ ᱱᱚᱣᱟ ᱫᱷᱟᱨᱮ ᱯᱟᱥᱮ ᱟᱛᱳ ᱨᱮᱦᱚᱸ ᱟᱢ ᱡᱟᱦᱟᱸ ᱞᱮᱠᱟᱢ ᱞᱟᱹᱭ ᱠᱮᱫᱟ ᱦᱳᱭ ᱫᱚ ᱦᱳᱭᱳᱜ ᱜᱮᱭᱟ। ᱟᱨ ᱛᱚ ᱱᱚᱜᱼᱚ ᱱᱚᱝᱠᱟ ᱜᱮ ᱤᱧ ᱦᱩᱧ ᱞᱟᱹᱭᱟ ᱱᱚᱣᱟ ᱫᱚ ᱮ ᱼᱼ ᱡᱟᱦᱟᱱᱟᱜ ᱨᱮᱜᱮ ᱥᱟᱠᱨᱟᱛ ᱛᱟᱢ, ᱡᱟᱦᱟᱱᱟᱜ ᱛᱟᱢ, ᱱᱚᱜᱼᱚᱭ ᱱᱚᱣᱟ ᱠᱚ ᱡᱮ ᱼᱼ ᱮᱸ ᱚᱨᱠᱮᱥᱴᱟᱨ ᱠᱚᱠᱚ ᱟᱹᱜᱩᱭᱮᱫᱟ, ᱟᱹᱜᱩ ᱼᱼ ᱫᱚ ᱩᱪᱤᱛ ᱫᱚ ᱵᱟᱝ ᱠᱟᱱᱟ᱾ ᱡᱮᱦᱮᱛᱩ ᱟᱵᱚᱣᱟᱜ ᱼᱼ ᱟᱹᱨᱤᱪᱟᱹᱞᱤ ᱢᱮᱱᱟᱜ ᱛᱟᱵᱚᱱᱟ, ᱴᱟᱢᱟᱠ ᱛᱩᱢᱫᱟᱜ ᱢᱮᱱᱟᱜ ᱛᱟᱵᱚᱱᱟ, ᱚᱱᱟ ᱛᱮᱜᱮ ᱡᱩᱫᱤ ᱵᱚᱱ ᱨᱟᱹᱥᱠᱟᱹᱭ ᱠᱷᱟᱱ ᱤᱧ ᱫᱩᱧ ᱢᱚᱱᱮᱭᱟ ᱼᱼ ᱚᱱᱟᱜᱮ ᱵᱷᱟᱜᱮᱭᱟ। ᱩᱸ ᱛᱚ ᱱᱮᱛᱟᱨ ᱫᱚ ᱱᱚᱜᱼᱭ ᱱᱚᱝᱠᱟ ᱜᱮ ᱚᱨᱠᱮᱥᱴᱟᱨ ᱠᱚ ᱦᱩᱭᱩᱜ ᱠᱟᱱᱟ᱾ ᱟᱨ ᱠᱚᱲᱟ ᱦᱚᱯᱚᱱ ᱠᱚ ᱠᱩᱲᱤ ᱦᱚᱯᱚᱱ ᱠᱚ ᱱᱚᱜ-ᱚᱭ ᱱᱚᱝᱠᱟ ᱮᱸ ᱪᱷᱟᱹᱯᱨᱤ ᱡᱟᱦᱟᱸᱭ ᱠᱚ ᱢᱮᱛᱟ ᱠᱚ ᱠᱟᱱᱟ ᱚᱱᱠᱟ ᱠᱚ ᱮᱱᱮᱡ ᱵᱟᱲᱟᱭ ᱫᱟᱠᱚ ᱟᱨ ᱠᱩᱲᱤ ᱜᱤᱫᱽᱨᱟᱹ ᱦᱚᱸ ᱚᱱᱮ ᱚᱱᱠᱟ ᱵᱟᱝᱪᱚ ᱚᱲᱟᱜ ᱦᱚᱲ ᱞᱟᱹᱭ ᱛᱮ ᱵᱟᱧᱪᱚ ᱵᱟᱝᱛᱮ ᱢᱮᱱ ᱱᱚᱝᱠᱟ ᱧᱤᱫᱟᱹ ᱧᱛᱟᱹᱨ ᱡᱟᱦᱟᱸ ᱛᱤᱱ ᱨᱮᱜᱮ ᱠᱚ ᱩᱰᱩᱜ ᱦᱤᱡᱩᱜ ᱠᱟᱱᱟ ᱠᱚ᱾ ᱟᱨ ᱱᱚᱜᱼᱚᱭ ᱱᱚᱝᱠᱟ ᱯᱟᱹᱣᱨᱟᱹ ᱠᱚᱠᱚ ᱧᱩᱭ ᱵᱟᱲᱟᱭᱮᱫᱟ ᱠᱩᱲᱤ ᱦᱚᱯᱚᱱ ᱠᱚᱦᱚᱸ। ᱟᱨ ᱛᱟᱨᱯᱚᱨᱮ ᱡᱟᱦᱟᱸ ᱛᱟᱦᱮᱸ ᱨᱮᱜᱮ ᱛᱚ ᱱᱚᱜ-ᱚᱭ ᱱᱚᱝᱠᱟ ᱵᱟᱹᱲᱤᱡ ᱵᱮᱵᱚᱦᱟᱨ ᱠᱚ ᱦᱩᱭᱩᱜ ᱠᱟᱱᱟ᱾ ᱱᱚᱣᱟ ᱠᱚᱫᱚ ᱦᱳᱭ ᱫᱚ ᱩᱪᱤᱛ ᱫᱚ ᱵᱟᱝ ᱠᱟᱱᱟ᱾
ᱦᱳᱭ ᱛᱟᱦᱚᱞᱮ ᱡᱮᱢᱚᱱ ᱟᱢ ᱡᱮ, ᱡᱟᱛᱨᱟ ᱯᱟᱛᱟ ᱥᱮ ᱯᱨᱳᱜᱽᱜᱨᱟᱢ ᱠᱚ ᱦᱩᱭᱩᱜᱼᱟ ᱚᱱᱟ ᱠᱚᱨᱮᱢ ᱡᱚᱯᱲᱟᱜ ᱜᱮᱭᱟ ᱥᱮ ᱵᱟᱝ?
ᱵᱟᱝ ᱫᱤ ᱵᱟᱝᱜᱮ, ᱱᱚᱝᱠᱟ ᱫᱚ ᱵᱟᱝ ᱦᱩᱭ ᱵᱟᱲᱟ ᱠᱟᱱᱟ ᱟᱨ ᱡᱟᱛᱨᱟ ᱠᱚ ᱵᱚᱞᱛᱮ ᱫᱚ ᱩᱱᱫᱤᱱ ᱦᱩᱭᱩᱜ ᱛᱟᱦᱮᱫᱼᱟ ᱱᱚᱣᱟ ᱠᱚᱨᱮ, ᱟᱨ ᱱᱮᱛᱟᱨ ᱫᱚ ᱱᱚᱣᱟ ᱠᱚᱨᱮ ᱫᱚ ᱱᱚᱝᱠᱟ ᱡᱟᱛᱨᱟ ᱠᱚᱫᱚ ᱵᱟᱝ ᱦᱩᱭᱩᱜ ᱠᱟᱱᱟ ᱡᱟᱛᱨᱟ ᱦᱚᱸ, ᱡᱳᱫᱤᱭᱳ ᱛᱟᱦᱮᱸ ᱠᱟᱱᱟ ᱠᱷᱩᱵ ᱮᱠᱴᱟ ᱵᱷᱟᱹᱜᱤ ᱜᱮᱭᱟ ᱚᱱᱟ ᱡᱤᱱᱤᱥᱴᱟᱜ ᱫᱚ ᱤᱧᱤᱧ ᱢᱚᱱᱮᱭᱟ᱾ ᱠᱤᱱᱛᱩ ᱡᱮ ᱱᱚᱜ-ᱚᱭ ᱡᱟᱛᱨᱟ ᱵᱚᱫᱚᱞ ᱛᱮ ᱡᱮ ᱱᱚᱜᱼᱚᱭ ᱱᱚᱝᱠᱟ ᱚᱨᱜᱮᱥᱴᱟᱨ ᱠᱚᱠᱚ ᱟᱹᱜᱩ ᱵᱟᱲᱟᱭᱮᱫᱟ, ᱛᱚ ᱤᱧᱤᱧ ᱢᱚᱱᱮᱭᱟ ᱱᱚᱜᱼᱚᱭ ᱱᱚᱣᱟ ᱠᱚᱫᱚ ᱩᱪᱤᱛ ᱫᱚ ᱵᱟᱝ ᱠᱟᱱᱟ ᱴᱷᱤᱠ ᱟᱪᱷᱮ, ᱟᱨ ᱤᱧᱦᱚᱸ ᱱᱚᱜᱼᱚᱭ ᱱᱚᱝᱠᱟ, ᱯᱚᱨᱚᱵᱽ ᱨᱮᱜᱮ ᱱᱚᱜᱼᱚᱭ ᱱᱚᱝᱠᱟ ᱡᱚᱲᱟᱣ ᱠᱷᱟᱹᱛᱤᱨ ᱛᱮᱜᱮ, ᱤᱧ ᱦᱚᱸ ᱱᱚᱣᱟ ᱦᱳᱥᱴᱮᱞ ᱠᱚᱨᱮ ᱪᱮᱫ ᱞᱮᱠᱟ ᱤᱥᱠᱩᱞ ᱠᱚᱨᱮ ᱛᱟᱦᱮᱸ ᱵᱟᱲᱟ ᱦᱩᱭᱩᱜ ᱜᱮᱭᱟ ᱛᱚ ᱚᱱᱟ ᱠᱷᱟᱹᱛᱤᱨ ᱛᱮ, ᱢᱟᱱᱮ ᱱᱚᱜᱼᱚᱭ ᱱᱚᱝᱠᱟ ᱵᱟᱝ ᱡᱚᱲᱟᱣ ᱵᱟᱲᱟ ᱦᱩᱭᱩᱜ ᱜᱮᱭᱟ ᱚᱱᱟ ᱥᱟᱶᱛᱮ ᱫᱚ᱾ ᱛᱟᱦᱞᱮ ᱟᱢᱜᱮ ᱫᱤ ᱚᱠᱟ ᱞᱮᱠᱟ?
ᱦᱮᱸ ᱯᱨᱳᱜᱽᱜᱨᱟᱢ ᱠᱚᱨᱮ ᱫᱚ ᱤᱧ ᱫᱚ ᱵᱟᱹᱧ ᱪᱟᱞᱟᱜ ᱜᱮᱭᱟ ᱡᱩᱫᱤ ᱟᱞᱮ ᱥᱩᱨ ᱥᱩᱯᱩᱨ ᱨᱮ ᱥᱮ, ᱟᱞᱮ ᱟᱛᱩ ᱨᱮ ᱡᱟᱛᱨᱟ ᱠᱚ ᱦᱳᱭᱳᱜ-ᱟ, ᱡᱟᱛᱨᱟ ᱠᱚ ᱥᱤᱧᱥᱤᱸᱜᱨᱟ. ᱭ ᱦᱮᱸ ᱚᱱᱟ ᱧᱮᱞ ᱠᱚᱫᱚᱧ ᱪᱟᱞᱟᱜ ᱜᱮᱭᱟ ᱢᱮᱱᱠᱷᱟᱱ ᱚᱱᱮ, ᱡᱟᱦᱟᱸ ᱯᱨᱳᱜᱽᱜᱨᱟᱢ ᱠᱚ ᱦᱩᱭᱩᱜᱼᱟ ᱚᱱᱟ ᱠᱚᱨᱮ ᱫᱚ ᱵᱟ. ᱧ ᱪᱟᱞᱟᱜ ᱜᱮᱭᱟ ᱤᱧᱦᱚᱸ᱾
ᱦᱮᱸ ᱫᱤ ᱛᱚ ᱫᱤ ᱛᱟᱦᱚᱞᱮᱧ ᱞᱟᱹᱭ ᱮᱫᱟ ᱟᱯᱮ ᱥᱮᱫ ᱨᱮᱫᱚ, ᱡᱟᱛᱨᱟ ᱠᱚ ᱵᱮᱥᱤ ᱦᱩᱭᱩᱜ ᱜᱮᱭᱟ ᱥᱮ ᱚᱨᱜᱮᱥᱴᱟᱨ ᱠᱚ ᱵᱮᱥᱤ ᱦᱳᱭᱳᱜ ᱜᱮᱭᱟ ᱫᱤ ᱟᱯᱮ ᱥᱮᱫ ᱠᱚᱨᱮᱫᱚ?
ᱦᱮᱸ ᱟᱞᱮ ᱥᱮᱫ ᱫᱚ ᱡᱟᱹᱥᱛᱤ ᱠᱟᱭᱛᱮ, ᱡᱟᱛᱨᱟ ᱠᱚ ᱥᱤᱧ ᱥᱤᱝᱨᱟᱹᱭ ᱠᱚ ᱰᱨᱟᱢᱟ ᱠᱚ ᱚᱱᱟ ᱠᱚᱜᱮ ᱦᱩᱭᱩᱜ ᱜᱮᱭᱟ᱾ ᱟᱨ, ᱡᱟᱦᱟᱸ ᱚᱨᱜᱮᱥᱴᱟᱨ ᱱᱤᱛᱚᱜ ᱫᱚ ᱚᱨᱜᱮᱥᱴᱟᱨ ᱵᱟᱹᱭ ᱵᱟᱹᱭ ᱛᱮᱠᱚ ᱠᱚᱢ ᱤᱫᱤᱭᱮᱫᱟ ᱚᱨᱜᱮᱥᱴᱟᱨ ᱫᱚ ᱩᱱᱟᱹᱜ ᱫᱚ ᱵᱟᱝ ᱦᱳᱭᱳᱜ ᱠᱟᱱᱟ᱾
ᱟᱸ
ᱟᱯᱮ ᱥᱮᱫ ᱫᱚ
ᱦ ᱟᱞᱮ ᱥᱮᱫ ᱫᱚ ᱫᱤ ᱱᱚᱜᱼᱚᱭ ᱱᱚᱝᱠᱟ ᱜᱮ ᱡᱟᱛᱨᱟ ᱠᱚᱫᱚ ᱠᱷᱩᱵ ᱮᱠᱴᱟ ᱫᱚ ᱵᱟᱝ ᱦᱳᱭ ᱵᱟᱲᱟᱜ ᱜᱮᱭᱟ᱾ ᱱᱮᱛᱟᱨ ᱫᱚ ᱡᱟᱦᱟᱱᱟᱜ ᱨᱮᱜᱮ ᱠᱷᱟᱹᱞᱤ ᱡᱟᱸᱦᱟᱸᱱᱟᱜ ᱜᱮ ᱯᱚᱨᱚᱵ ᱯᱟᱹᱞᱤ ᱛᱟᱢ ᱡᱟᱸᱦᱟᱸᱱᱟᱜ ᱨᱮᱜᱮ ᱠᱷᱟᱹᱞᱤ ᱚᱨᱜᱮᱥᱴᱟᱨ ᱜᱮᱠᱚ ᱟᱹ ᱟᱹᱜᱩᱭ ᱫᱟᱠᱚ ᱡᱟᱸᱦᱟᱸᱱᱟᱜ ᱜᱮ ᱦᱩᱭᱩᱜ ᱠᱟᱱᱟ᱾ ᱛᱚ ᱱᱚᱜᱼᱚᱭ ᱱᱚᱝᱠᱟ ᱜᱮ ᱟᱞᱮ ᱥᱮᱫ ᱨᱮᱫᱚ ᱟᱸ ᱚᱨᱜᱮᱥᱴᱟᱨ ᱜᱮ ᱵᱮᱥᱤ ᱦᱳᱭᱳᱜ ᱜᱮᱭᱟ᱾
ᱚ᱾ ᱛᱟᱦᱚᱞᱮ ᱢᱟᱹᱭ ᱟᱢ ᱫᱚ ᱪᱮᱫ ᱪᱮᱫ ᱮᱱᱮᱡ ᱠᱚᱢ ᱠᱩᱥᱤᱭᱟᱜ ᱜᱮᱭᱟ ᱮᱱᱮᱡ ᱥᱮᱨᱮᱧ ᱠᱚᱢ ᱠᱩᱥᱤᱭᱟᱜ ᱜᱮᱭᱟ ᱥᱮ ᱵᱟᱝ?
ᱦᱮᱸ ᱫᱤ ᱮᱱᱮᱡ ᱥᱮᱨᱮᱧ ᱠᱚᱫᱚ ᱮᱱᱮᱡ ᱥᱮᱨᱮᱧ ᱦᱩᱭᱩᱜ ᱜᱮᱭᱟ ᱪᱮᱫᱟᱜ ᱵᱟᱝ ᱟᱵᱚᱣᱟᱜ ᱟᱹᱨᱤᱪᱟᱹᱞᱤ ᱨᱮ ᱢᱮᱱᱟᱜᱼᱟ ᱱᱚᱣᱟ ᱠᱚᱫᱚ ᱱᱚᱣᱟ ᱠᱚᱫᱚ ᱠᱩᱥᱤ ᱢᱟ ᱦᱩᱭᱩᱜ ᱜᱮᱭᱟ᱾ ᱠᱤᱱᱛᱩ ᱱᱚᱜᱼᱚᱭ ᱱᱚᱝᱠᱟ ᱡᱮ ᱯᱨᱳᱜᱜᱨᱟᱢ ᱨᱮ ᱪᱟᱞᱟᱣ ᱠᱟᱛᱮ ᱮᱱᱮᱡ ᱥᱮᱨᱮᱧ ᱱᱚᱣᱟ ᱠᱚᱫᱚ ᱫᱤ ᱵᱟᱝᱜᱮ ᱵᱟᱝ ᱦᱩᱭ ᱵᱟᱲᱟ ᱠᱟᱱᱟ ᱛᱚ ᱮᱱᱮᱡ ᱥᱮᱨᱮᱧ ᱵᱚᱞᱛᱮ ᱫᱚ ᱡᱟᱦᱟᱸ ᱞᱮᱠᱟ ᱫᱚᱝ ᱮᱱᱮᱡ ᱠᱚ ᱵᱟᱦᱟ ᱮᱱᱮᱡ ᱠᱚ ᱢᱟᱜ ᱢᱚᱬᱮ ᱮᱱᱮᱡ ᱠᱚ ᱰᱟᱦᱟᱨ ᱮᱱᱮᱡ ᱠᱚ ᱡᱷᱚᱛᱚ ᱨᱚᱠᱚᱢ ᱮᱱᱮᱡ ᱠᱚᱜᱮ ᱦᱩᱭ ᱠᱟᱱᱟ ᱟᱨᱠᱤ᱾ ᱛᱟᱦᱚᱞᱮ ᱫᱤ ᱟᱢᱜᱮ ᱚᱠᱟ ᱞᱮᱠᱟ ᱞᱟᱹᱭᱢᱮ ᱚᱠᱟ ᱞᱮᱠᱟ ᱮᱱᱮᱡ ᱠᱚ ᱪᱮᱫ ᱮᱱᱮᱡ ᱠᱚᱢ ᱠᱩᱥᱤᱭᱟᱜ ᱜᱮᱭᱟ ᱵᱟᱝ ᱜᱮ?
ᱦᱮᱸ ᱡᱟᱦᱟᱸ ᱚᱱᱟ ᱯᱨᱳᱜᱽᱜᱨᱟᱢ ᱠᱚ ᱠᱚᱨᱟᱣ ᱮᱫᱟ ᱯᱨᱳᱜᱽᱜᱨᱟᱢ ᱠᱚᱨᱮ ᱫᱚ ᱤᱧ ᱫᱚ ᱵᱟᱹᱧ ᱠᱩᱥᱤᱭᱟᱜ ᱜᱮᱭᱟ ᱮᱠᱟᱞ ᱜᱮ, ᱟᱨ ᱮᱱᱮᱡ ᱦᱚᱸ ᱵᱟᱹᱧ ᱮᱱᱮᱡᱟ ᱪᱟᱞᱟᱣ ᱵᱟᱹᱧ ᱪᱟᱞᱟᱜᱼᱟ ᱵᱟᱹᱧ ᱠᱩᱥᱤᱭᱟᱜᱼᱟ᱾ ᱡᱟᱦᱟᱸ ᱵᱟᱦᱟ ᱮᱱᱮᱡ ᱢᱟᱜ ᱢᱚᱬᱮ ᱥᱚᱦᱨᱟᱭ ᱟᱨ ᱚᱱᱮ ᱡᱟᱸᱦᱟᱸ ᱯᱟᱛᱟ ᱮᱱᱮᱡ ᱠᱚ ᱚᱱᱟ ᱮᱱᱮᱡ ᱠᱚᱫᱚᱧ ᱠᱩᱥᱤᱭᱟᱜ ᱜᱮᱭᱟ ᱮᱱᱮᱡ ᱵᱟᱲᱟ ᱠᱟᱜ ᱜᱤᱭᱟᱹᱧ᱾ ᱟᱨ ᱫᱚᱢᱮ ᱠᱩᱥᱤ ᱜᱤᱧ ᱵᱩᱡᱷᱟᱹᱣᱟ᱾
ᱟᱪᱪᱷᱟ ᱦᱮᱸᱛᱚ ᱱᱚᱣᱟᱜᱤ ᱟᱵᱚᱣᱟᱜ ᱦᱮᱸᱛᱚ ᱫᱤ ᱟᱵᱚᱣᱟᱜ ᱟᱹᱨᱤᱪᱟᱹᱞᱤ ᱨᱮ ᱡᱚᱠᱷᱚᱱ ᱱᱚᱣᱟ ᱢᱮᱱᱟᱜᱼᱟ ᱟᱵᱚ ᱫᱚ ᱟᱨ ᱥᱮ ᱱᱚᱣᱟᱜᱮ ᱟᱨ ᱠᱩᱥᱤ ᱛᱟᱦᱮᱸ ᱫᱚᱨᱠᱟᱨ ᱱᱚᱭ ᱱᱚᱝᱠᱟ ᱚᱨᱜᱮᱥᱴᱟᱨ ᱯᱨᱳᱜᱨᱟᱢ ᱠᱚᱨᱮ ᱪᱷᱟᱯᱨᱤ ᱮᱱᱮᱡ ᱞᱮᱠᱟ ᱫᱚ ᱩᱪᱤᱛ ᱫᱚ ᱵᱟᱝ ᱠᱟᱱᱟ᱾
ᱦᱮᱸ ᱦᱮᱸ ᱦᱮᱸ᱾
ᱦᱮᱸ ᱛᱚ ᱫᱤ᱾ ᱛᱟᱦᱞᱮ ᱚᱱᱟᱜᱮ ᱛᱟᱞᱮ ᱫᱤ ᱟᱯᱮ ᱥᱮᱫ ᱫᱚ ᱡᱟᱸᱦᱟᱸᱱᱟᱜ ᱪᱮᱫ ᱵᱚᱞᱛᱮ ᱰᱟᱨᱢᱟ ᱜᱮ ᱵᱤᱥᱤ ᱦᱩᱭᱩᱜ ᱜᱮᱭᱟ ᱵᱟᱝ?
ᱦᱳᱭ ᱦᱳᱭ ᱟᱞᱮᱥᱮᱫ ᱫᱚ ᱰᱟᱨᱢᱟ ᱜᱮ ᱵᱤᱥᱤ ᱦᱩᱭᱩᱜ ᱜᱮᱭᱟ ᱟᱨ ᱥᱤᱧ ᱥᱤᱝᱨᱟᱹᱭ ᱦᱩᱭᱩᱜᱼᱟ᱾
ᱟᱪᱪᱷᱟ ᱟᱪᱪᱷᱟ᱾ ᱛᱟᱦᱚᱞᱮ ᱫᱤ ᱡᱚᱠᱷᱚᱱ ᱡᱟᱸᱦᱟᱸᱱᱟᱜ ᱱᱚᱭ ᱱᱚᱝᱠᱟ ᱵᱷᱟᱸᱰᱟᱱ ᱚᱲᱟᱜ ᱠᱚ ᱥᱮ ᱡᱟᱸᱦᱟᱸᱱᱟᱜ ᱡᱟᱸᱦᱟᱸᱱᱟᱜ ᱦᱩᱭᱩᱜᱜᱮᱭᱟ ᱛᱟᱦᱚᱞᱮ ᱫᱤ ᱟᱯᱮ ᱫᱚ ᱵᱤᱱᱛᱤ ᱠᱚᱫᱚ ᱯᱮ ᱟᱸᱡᱚᱢ ᱜᱮᱭᱟ ᱥᱮ ᱵᱟᱝ ᱜᱮ?
ᱦᱮᱸ ᱟᱸᱡᱚᱢ ᱜᱮᱭᱟᱞᱮ ᱵᱤᱱᱛᱤ ᱠᱚᱠᱚ ᱟᱹᱜᱩ ᱠᱚᱜᱮᱭᱟ ᱚᱱᱮ ᱱᱮᱛᱟᱨ ᱢᱟ ᱡᱟᱦᱟᱸᱭ ᱠᱚ ᱜᱚᱡ ᱜᱩᱨ ᱞᱮᱱᱠᱷᱟᱱ ᱟᱫᱚ ᱡᱟᱦᱟᱸᱭ ᱵᱤ ᱥᱤ ᱴᱟᱠᱟ ᱯᱚᱭᱥᱟ ᱛᱟᱦᱮᱸᱱ ᱛᱟᱭᱟ ᱛᱟᱦᱚᱞᱮ ᱩᱱᱤ ᱫᱚ ᱵᱤᱱᱛᱤ ᱠᱚᱜᱮ ᱟᱹᱜᱩ ᱠᱚᱣᱟᱭ, ᱟᱨ ᱢᱤᱫ ᱵᱟᱨ ᱜᱮ ᱧᱮᱞᱚᱜᱚᱜ ᱠᱟᱱᱟ ᱡᱮ ᱵᱤᱱᱛᱤ ᱠᱚ ᱟᱹᱜᱩ ᱫᱚ ᱟᱨ ᱟᱞᱮ ᱟᱛᱳ ᱨᱮᱫᱚ ᱩᱱᱟᱹᱜ ᱫᱚ ᱵᱟᱝ ᱧᱮᱞ ᱟᱠᱟᱱᱟ ᱡᱮ ᱵᱤᱱᱛᱤ ᱠᱚ ᱟᱹᱜᱩᱠᱟᱜ ᱠᱚᱣᱟ ᱢᱮᱱᱛᱮ